ᱦᱮᱞᱳ᱾
ᱦᱮᱸ ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱸ᱾ ᱦᱮᱸ ᱦᱮᱸ ᱟᱵᱤᱱᱟᱜ ᱨᱚᱲ ᱦᱚᱸ ᱴᱷᱤᱠ ᱴᱷᱟᱠ ᱜᱮ ᱟᱸᱡᱚᱢ ᱚᱜ ᱠᱟᱱᱟ᱾ ᱟᱹᱞᱤᱧ ᱟᱜ ᱨᱚᱲ ᱴᱷᱤᱠ ᱴᱷᱟᱠ ᱵᱤᱱ ᱟᱸᱡᱚᱢ ᱫᱟ
ᱦᱮᱸ ᱟᱸᱡᱚᱢ ᱚᱜ ᱠᱟᱱᱟ ᱾
ᱟᱪᱪᱷᱟ ᱟᱪᱪᱷᱟ ᱟᱹᱰᱤ ᱱᱟᱯᱟᱭ, ᱛᱟᱦᱞᱮ ᱪᱮᱫ ᱞᱮᱠᱟ ᱢᱮᱱᱟᱜ ᱵᱤᱱᱟ? ᱚ ᱟᱹᱞᱤᱧ ᱦᱮᱛᱳᱜ ᱫᱚ ᱪᱮᱫ ᱦᱚᱸ ᱢᱟ ᱵᱟᱹᱞᱤᱧ ᱪᱤᱠᱟᱹᱭᱫᱟ᱾ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫ ᱞᱤᱧᱟᱹ ᱫᱩᱲᱩᱵ ᱟᱠᱟᱱᱟ ᱞᱤᱧ ᱱᱤᱛᱚᱜ ᱫᱚ ᱡᱚᱢ ᱧᱩ ᱠᱟᱛᱮᱫ,
ᱚ ᱦᱮᱛᱚ᱾
ᱟᱫᱚ ᱛᱤᱱᱟᱹᱜ ᱢᱟ ᱵᱤᱱ ᱠᱟᱹᱢᱤᱭᱟ ᱠᱟᱹᱢᱤ ᱠᱟᱹᱢᱤ ᱛᱮᱦᱚᱸ ᱞᱟᱸᱜᱟᱜ ᱦᱚᱲᱟᱜ ᱦᱚᱛᱚ ᱞᱟᱸᱜᱟ ᱵᱚᱞᱮ ᱢᱤᱫᱴᱮᱡ ᱡᱤᱱᱤᱥ ᱢᱮᱱᱟᱜᱼᱟ ᱥᱮ ᱟᱫᱚ ᱟᱱᱤᱡ ᱟᱫᱚ ᱱᱤᱛ ᱱᱤᱛᱚᱜ ᱫᱚ ᱡᱚᱢ ᱧᱩ ᱠᱟᱛᱮᱜ ᱞᱤᱧ ᱫᱩᱲᱩᱵ, ᱦᱮᱸ ᱛᱟᱦᱚᱞᱮ ᱟᱹᱵᱤᱱ ᱢᱟ ᱪᱮᱫ ᱵᱤᱱ ᱪᱤᱠᱟᱹᱭᱫᱟ?
ᱟᱞᱤᱧ ᱦᱚᱸ ᱱᱚᱜᱼᱚᱭ ᱡᱚᱢ ᱵᱟᱲᱟ ᱠᱟᱛᱮ ᱠᱟᱹᱴᱤᱡ ᱞᱤᱧ ᱫᱩᱲᱩᱵ ᱵᱟᱲᱟ ᱟᱠᱟᱱᱟ ᱟᱞᱤᱧ ᱦᱚᱸ ᱚᱱᱠᱟ ᱜᱮ ᱠᱟᱹᱢᱤ ᱞᱤᱧ ᱥᱮᱱ ᱞᱮᱱᱟ᱾
ᱟᱪᱪᱷᱟ᱾ ᱪᱮᱫ ᱞᱮᱠᱟ ᱢᱮᱱᱟᱜ ᱵᱤᱱᱟ ᱛᱟᱦᱚᱞᱮ ᱟᱨᱚ ᱚᱲᱟᱜ ᱦᱚᱲ ᱠᱚ?
ᱦᱚᱸ ᱡᱚᱛᱚ ᱜᱮ ᱱᱤᱛᱚᱜ ᱫᱚ ᱵᱷᱟᱜᱮ ᱜᱮ ᱢᱮᱱᱟᱜ ᱟᱠᱟᱫ ᱞᱮᱭᱟ᱾ ᱢᱟᱨᱟᱝ ᱵᱩᱨᱩᱣᱟᱜ ᱫᱮᱭᱟ ᱛᱮ ᱦᱮ ᱢᱮᱱᱟᱜ ᱟᱠᱟᱫ ᱞᱮᱛᱮ,
ᱟᱪᱪᱷᱟ ᱟᱪᱪᱷᱟ ᱟᱹᱰᱤ ᱱᱟᱯᱟᱭ᱾
ᱛᱟᱦᱚᱞᱮ ᱟᱹᱵᱤᱱ ᱜᱮ ᱞᱟᱹᱭ ᱵᱤᱱ ᱡᱟᱦᱟ ᱱᱟᱜ ᱡᱩᱫᱤ ᱚᱱᱠᱟ ᱱᱟᱜ ᱮᱸ ᱠᱩᱠᱞᱤ ᱨᱮᱱᱟᱜ ᱡᱤᱱᱤᱥ ᱢᱮᱱᱟᱜ ᱛᱟᱹᱵᱤᱱ ᱠᱷᱟᱱ ᱡᱚᱛᱚᱴᱟ ᱞᱤᱧ ᱫᱟᱲᱮᱭᱟᱜᱼᱟ᱾ ᱟᱹᱵᱤ ᱱᱟᱜ ᱛᱮᱞᱟ ᱨᱮᱱᱟᱜ ᱩᱛᱚᱨ ᱞᱤᱧ ᱮᱢ ᱞᱟᱹᱜᱤᱫ ᱪᱮᱥᱴᱟᱭ ᱟᱹᱞᱤᱧ᱾ ᱡᱩᱫᱤ ᱚᱱᱠᱟ ᱱᱟᱜ ᱡᱤᱱᱤᱥ ᱢᱮᱱᱟᱜ ᱛᱟᱵᱮᱱ ᱠᱷᱟᱱ ᱠᱩᱞᱤ ᱛᱮᱱᱟᱜ ᱡᱮ ᱡᱟᱦᱟᱸ ᱵᱟᱨᱮ ᱛᱮ ᱮᱠᱷᱚᱱᱚ ᱵᱟᱹᱵᱤᱱ ᱜᱚᱞᱯᱷᱚ ᱵᱟᱲᱟ ᱟᱠᱟᱫ ᱜᱮᱭᱟ᱾
ᱦᱮᱸ ᱟᱹᱞᱤᱧ ᱞᱟᱹᱭ ᱫᱟᱞᱤᱧ ᱠᱤ ᱡᱮ ᱢᱟᱱᱮ ᱟᱲᱟᱜ ᱥᱟᱠᱟᱢ ᱵᱟᱨᱮ ᱛᱮ ᱞᱤᱧ ᱞᱟᱹᱭᱫᱟ ᱦᱮᱸ ᱵᱟᱝ
ᱯᱟᱦᱤᱞ ᱦᱟᱯᱲᱟᱢ ᱠᱚ ᱟᱨᱠᱤ, ᱡᱚᱠᱷᱚᱱ ᱠᱚ ᱛᱟᱦᱮᱸ ᱠᱟᱱᱟ ᱩᱱ ᱥᱚᱢᱚᱭ ᱡᱟᱦᱟᱸ ᱡᱟᱦᱟᱸ ᱟᱲᱟᱜ ᱥᱟᱠᱟᱢ ᱠᱚ ᱡᱚᱢ ᱮᱫ ᱛᱟᱦᱮᱱᱟ ᱢᱟᱱᱮ ᱡᱮ ᱢᱚᱱ ᱞᱟᱹᱭ ᱜᱟᱱᱚᱜᱼᱟ ᱢᱟᱱᱮ ᱟᱨᱚ ᱵᱤᱱ ᱵᱩᱡᱟ ᱥᱮ ᱵᱟᱝ ᱧᱩᱛᱩᱢ ᱠᱚ ᱞᱤᱧ ᱞᱟᱹᱭ ᱫᱟ ᱯᱟᱞᱮᱡ ᱪᱚ ᱟᱯᱮ ᱥᱮᱫ ᱵᱷᱮᱜᱟᱨ ᱜᱮᱠᱚ,
ᱦᱮᱸ ᱦᱮᱸ ᱟᱫᱚ ᱡᱚᱛᱚᱴᱟ ᱞᱤᱧ ᱵᱟᱲᱟᱭᱟ ᱛᱚᱛᱚᱴᱟ ᱞᱤᱧ ᱞᱟᱹᱭ ᱟᱹᱵᱤᱱᱟ ᱟᱹᱞᱤᱧ ᱦᱚᱸ
ᱦᱮᱸ ᱚᱱᱮ ᱤᱭᱟᱹ ᱠᱮᱫᱳᱜ ᱟᱲᱟᱜ ᱠᱚ ᱢᱮᱛᱟᱜ ᱜᱮᱫᱚ ᱚᱱᱟ ᱠᱚ ᱛᱟᱨᱯᱚᱨᱮ ᱠᱷᱟᱯᱨᱟ ᱟᱲᱟᱜ ᱠᱚ ᱚᱱᱟ ᱠᱚ ᱢᱟᱱᱮ ᱟᱯᱮ ᱥᱮᱫ ᱢᱮᱱᱟᱜ ᱜᱮᱭᱟ ᱥᱮ ᱵᱟᱝᱼᱟ ᱱᱤᱛᱚᱜ?
ᱦᱮᱸ ᱦᱮᱸ ᱢᱮᱱᱟᱜ᱾ ᱦᱮᱸ ᱢᱮᱱᱟᱜ ᱟᱠᱟᱜ ᱜᱮᱭᱟ ᱵᱤᱨ ᱠᱚ ᱥᱟᱝ ᱪᱟᱞᱟᱣ ᱞᱮᱠᱷᱟᱱ ᱧᱟᱢᱚᱜ ᱜᱮᱭᱟ ᱚᱱᱟ ᱠᱮᱫᱳᱜ ᱟᱲᱟᱜ ᱛᱟ ᱯᱚᱨ ᱠᱷᱟᱯᱨᱟ ᱟᱲᱟᱜ ᱫᱚ ᱦᱳᱭᱳᱜ ᱠᱟᱱᱟ ᱚᱱᱟ ᱫᱚ ᱢᱟᱴ ᱥᱮᱫ ᱪᱟᱞᱟᱣ ᱞᱮᱱ ᱠᱷᱟᱱ ᱧᱟᱢᱚᱜ ᱜᱮᱭᱟ᱾
ᱚᱱᱟ ᱢᱩᱸᱡᱽ ᱟᱲᱟᱜ ᱠᱚ ᱢᱮᱛᱟᱜ ᱫᱚ ᱚᱱᱟ ᱫᱚ ᱢᱮᱱᱟᱜᱼᱟ ᱥᱮ ᱵᱟᱝ?
ᱦᱮᱸ ᱵᱟᱝᱟ ᱵᱟᱝᱟ᱾ ᱚᱱᱦᱟ ᱚᱱᱟ ᱟᱲᱟᱝ ᱫᱚ ᱟᱹᱞᱤᱧ ᱫᱚ ᱧᱮᱞ ᱦᱚᱸ ᱵᱟᱞᱤᱧ ᱧᱮᱞ ᱟᱠᱟᱫ ᱜᱮᱭᱟ ᱠᱤᱱᱛᱩ ᱟᱸᱡᱚᱢ ᱟᱠᱟᱫᱟᱞᱤᱧ᱾ ᱠᱤᱱᱛᱩ ᱡᱚᱢ ᱠᱟᱛᱮ ᱢᱟ ᱦᱚᱸ ᱵᱟᱹᱞᱤᱧ ᱧᱮᱞ ᱟᱠᱟᱫᱟ᱾ ᱠᱤᱱᱛᱩ ᱪᱮᱫᱞᱮᱠᱟ ᱵᱩᱡᱷᱟᱹᱜᱼᱟ ᱟᱹᱵᱤᱱ ᱠᱟᱹᱴᱤᱡ
ᱵᱷᱟᱜᱤ ᱵᱩᱡᱷᱟᱹᱜ ᱚᱱᱟ ᱫᱚ ᱢᱟᱱᱮ ᱠᱟᱹᱴᱤᱡ ᱢᱟᱱᱮ ᱴᱚᱠ ᱴᱚᱠ ᱵᱷᱟᱵ ᱵᱩᱡᱷᱟᱹᱜ ᱢᱟᱱᱮ᱾ ᱵᱷᱟᱜᱤ ᱜᱮ ᱵᱩᱡᱷᱟᱹᱜ ᱜᱮᱭᱟ ᱟᱨᱠᱤ ᱴᱚᱠ ᱴᱚᱠ ᱠᱚ ᱟᱹᱰᱤ ᱪᱮᱦᱨᱟ᱾
ᱛᱟᱦᱞᱮ ᱛᱟᱦᱚᱞᱮ ᱵᱤᱨ ᱨᱮᱱᱟᱜ ᱤᱭᱟᱹ
ᱟᱞᱮ ᱥᱮᱜ ᱫᱚ ᱩᱱᱟᱹᱜ ᱚᱱᱟ ᱠᱤᱫᱩᱹᱵ ᱚᱲᱟᱜ ᱠᱚᱫᱚ ᱵᱟᱝ ᱧᱮᱞᱚᱜᱚᱜ ᱠᱟᱱᱟ ᱠᱟᱨᱚᱱ ᱫᱚ ᱦᱩᱭᱩᱜ ᱠᱟᱱᱟ ᱢᱟᱱᱮ ᱵᱤᱨ ᱫᱟᱹᱭ ᱠᱚᱠᱚ ᱞᱚᱭ ᱫᱟᱠᱚ ᱥᱮ ᱥᱮᱸᱜᱮᱞ ᱠᱚ ᱟᱛᱟᱲᱟᱹᱜ ᱠᱟᱱᱟ᱾ ᱚᱱᱟ ᱠᱷᱟᱹᱛᱤᱨ ᱛᱮ ᱢᱟᱱᱮ ᱚᱱᱟ ᱠᱚᱫᱚ ᱚᱱᱟ ᱢᱟ ᱱᱟᱰᱤᱜ ᱜᱮᱭᱟ ᱚᱱᱟ ᱫᱚ ᱩᱱᱟᱹᱜ ᱵᱟᱹᱱᱩᱜ ᱟᱱᱤᱡ᱾
ᱟᱪᱪᱷᱟ ᱟᱪᱪᱷᱟ ᱟᱹᱞᱤᱧ ᱥᱮᱫ ᱢᱟ ᱢᱮᱱᱟᱜ ᱫᱚ ᱢᱮᱱᱟᱜ ᱟᱠᱟᱫ ᱜᱮᱭᱟ᱾ ᱮ ᱚᱲᱟᱜ ᱦᱚᱲ ᱠᱚᱠᱚ ᱪᱟᱞᱟᱜ ᱜᱮᱭᱟ᱾ ᱟᱹᱜᱩᱭ ᱜᱮ ᱛᱟᱦᱮᱸᱫ ᱠᱚ᱾ ᱟ ᱚᱱᱟ ᱠᱚᱫᱚ ᱡᱚᱢ ᱵᱟᱲᱟ ᱦᱩᱭ ᱠᱟᱱᱟ᱾
ᱛᱟᱦᱚᱞᱮ ᱠᱷᱟᱱ ᱪᱟᱛᱚᱢ‌ ᱟᱲᱟᱜ ᱠᱚᱫᱚ ᱟᱯᱮᱥᱮᱫ ᱫᱚ ᱢᱮᱱᱟᱜ ᱟᱥᱮ ᱵᱟᱝ?
ᱵᱟᱝᱟ ᱵᱟᱝ᱾
ᱪᱟᱛᱚᱢ ᱟᱲᱟᱝ ᱫᱚ ᱢᱟᱱᱮ ᱯᱟᱞᱮᱡ ᱪᱚ ᱟᱯᱮ ᱥᱮᱫ ᱜᱮ ᱯᱟᱞᱮᱫ ᱪᱚ ᱟᱯᱮᱥᱮᱫ ᱵᱷᱮᱜᱟᱲ ᱠᱚ ᱢᱮᱛᱟᱜᱼᱟ᱾ ᱵᱩᱡᱛᱮᱵᱤᱱ ᱥᱮ ᱵᱟᱝᱼᱟ ᱚᱱᱟ ᱪᱮᱫ ᱞᱮᱠᱟᱱ ᱟᱲᱟᱜ᱾
ᱦᱮᱸ ᱵᱩᱡ ᱫᱟᱲᱮ ᱠᱟᱣᱫᱟᱞᱤᱧ ᱪᱟᱛᱚᱢ ᱟᱲᱟᱜ ᱢᱟᱥᱮ ᱟᱹᱞᱤᱧ ᱚᱱᱟ ᱠᱚᱫᱚ ᱠᱤᱨᱤᱧ ᱠᱟᱛᱮᱫ ᱞᱮ ᱡᱚᱢᱟ ᱟᱞᱮ ᱥᱮᱫ ᱫᱚ᱾
ᱦᱮᱸ ᱡᱟᱦᱟᱸ ᱜᱟᱹᱰᱭᱟᱹ ᱠᱚᱠᱚ ᱢᱮᱱᱟᱜᱼᱟ ᱯᱩᱠᱷᱨᱤ ᱯᱟᱲᱛᱮ ᱚᱱᱟ ᱠᱚᱨᱮ ᱦᱚᱸ ᱛᱟᱦᱮᱱ ᱜᱮᱭᱟ ᱟᱨ ᱠᱷᱮᱛᱵᱟᱫᱽ ᱠᱚᱨᱮ ᱦᱚᱸ ᱚᱱᱟ ᱠᱚᱨᱮ ᱦᱚᱸ᱾
ᱟᱪᱪᱷᱟ ᱟᱹᱰᱤ ᱱᱟᱯᱟᱭ᱾ ᱛᱟᱦᱚᱞᱮ ᱟᱵᱤᱱ ᱥᱮ ᱚᱱᱛᱮ ᱪᱟᱞᱟᱣ ᱦᱩᱭ ᱞᱮᱱᱠᱷᱟᱱ ᱛᱟᱦᱚᱞᱮ ᱢᱤᱫ ᱵᱮᱜ ᱜᱟᱱ ᱥᱤᱫ ᱠᱟᱛᱮ ᱫᱚᱦᱚ ᱟᱹᱞᱤᱧ ᱵᱤᱱ᱾
ᱟᱞᱮ ᱪᱟᱥ ᱠᱚᱫᱚ ᱛᱤᱱᱟᱹᱜ ᱥᱟᱺᱜᱤᱧ ᱪᱟᱞᱟᱣ ᱦᱩᱭᱩᱜ ᱠᱟᱱ ᱛᱟᱯᱮᱭᱟ?
ᱟᱠᱟᱱᱟ ᱡᱟᱦᱟᱸ ᱵᱟᱹᱭᱦᱟᱹᱲ ᱵᱟᱹᱭᱦᱟᱹᱲ᱾ ᱞᱟᱜᱟᱣ ᱠᱟᱱᱟ᱾ ᱪᱟᱥ ᱵᱟᱲᱟ ᱦᱩᱭᱩᱜ ᱠᱟᱱᱟ ᱮᱠᱷᱚᱱ ᱫᱚ᱾ ᱟᱨ ᱡᱟᱦᱟᱸ ᱜᱷᱩᱴᱩ ᱵᱟᱹᱫᱽ ᱚᱱᱟ ᱠᱚᱫᱚ ᱮᱠᱷᱚᱱ ᱢᱟ ᱫᱟᱜ ᱢᱟ ᱟᱹᱣᱨᱤ ᱞᱟᱜᱟᱜᱼᱟ᱾ ᱛᱟᱦᱞᱮ ᱛᱟᱦᱞᱮ ᱟᱹᱵᱤᱱ ᱥᱮᱫ ᱫᱚ ᱪᱮᱫᱞᱮᱠᱟ?
ᱱᱟᱛᱮ ᱦᱚ᱾ ᱪᱟᱥ‌ ᱠᱚ ᱠᱟᱴᱤᱡ ᱦᱮ ᱢᱟᱱᱮ ᱟᱰᱤ ᱴᱟᱜ ᱜᱮ ᱠᱟᱱᱟ ᱢᱟᱱᱮ᱾ ᱛᱷᱚᱲᱟ ᱠᱷᱚᱱᱮ ᱫᱟᱜ ᱠᱮᱫᱟᱭ ᱛᱚ ᱛᱟᱨ ᱡᱚᱱᱱᱚ ᱢᱟᱱᱮ ᱞᱚᱜᱚᱱ ᱜᱮ ᱦᱩᱭ ᱜᱚᱫ ᱟᱠᱟᱱᱟ᱾
ᱛᱟᱦᱚᱞᱮ ᱟᱹᱵᱤᱱ ᱢᱟ ᱵᱤᱱ ᱵᱟᱲᱟᱭ ᱜᱮᱭᱟ ᱥᱮ ᱵᱟᱝᱟ? ᱤᱭᱟᱹ ᱦᱩᱲᱩ ᱨᱚᱦᱚᱭ ᱠᱚ, ᱦᱩᱲᱩ ᱢᱟᱱᱮ ᱛᱚᱞᱟ ᱛᱩᱫ ᱠᱚ᱾
ᱦᱚᱸ ᱟᱞᱤᱧ ᱫᱚ ᱢᱟᱱᱮ ᱚᱱᱟ ᱪᱟᱥ ᱵᱟᱨᱮ ᱛᱮᱫᱚ ᱠᱤᱪᱷᱩᱴᱟ ᱫᱚᱞᱤᱧ ᱵᱟᱰᱟᱭ ᱜᱮᱭᱟ ᱟᱨᱠᱤ᱾ ᱚᱱᱟ ᱦᱩᱲᱩ ᱨᱩᱦᱚᱭ ᱥᱮ ᱥᱚᱵᱽᱡᱤ ᱠᱚ ᱪᱟᱥ ᱵᱟᱨᱮᱛᱮᱫᱚ ᱞᱤᱮ ᱠᱟᱨᱚᱱ ᱫᱚ ᱨᱚᱦᱚᱭ ᱵᱟᱲᱟ ᱦᱩᱭ ᱠᱟᱱᱟ ᱥᱮ᱾
ᱟᱪᱪᱷᱟ ᱟᱪᱪᱷᱟ ᱟᱹᱰᱤ ᱱᱟᱯᱟᱭ ᱡᱮ ᱵᱟᱲᱟᱭ ᱜᱮᱭᱟᱵᱤᱱ᱾
ᱦᱩᱸ᱾ ᱠᱩᱲᱤ ᱜᱤᱫᱽᱨᱟᱹ ᱦᱚᱲ ᱢᱟᱱᱮ ᱦᱩᱲᱩ ᱨᱚᱦᱚᱭ ᱠᱚ ᱡᱚᱫᱤ ᱵᱟᱢ ᱥᱮᱸᱲᱟᱭᱟ ᱚᱱᱟ ᱛᱚ ᱟᱨ ᱛᱟᱭᱚᱢ ᱛᱮ ᱢᱤᱫᱴᱟᱝ ᱯᱨᱚᱵᱞᱮᱢ ᱨᱮᱢ ᱧᱩᱨᱩᱜᱼᱟ ᱥᱮ᱾
ᱦᱮᱸ ᱛᱟᱭᱱᱚᱢ ᱛᱮ ᱯᱨᱚᱵᱽᱞᱮᱢ ᱨᱮᱢ ᱧᱩᱨᱩᱜ ᱫᱟᱲᱮᱜᱼᱟ᱾ ᱟᱹᱞᱤᱧ ᱦᱚᱸ ᱚᱱᱠᱟᱜ ᱜᱮ ᱟᱫᱚ ᱵᱟᱲᱟᱭ ᱫᱟᱞᱤᱧ ᱦᱮᱸ ᱟᱞᱤᱧ ᱦᱚ ᱵᱟᱲᱟᱭ ᱫᱚᱞᱤᱧ ᱵᱟᱲᱟᱭᱟ ᱴᱩᱠ-ᱴᱟᱠ ᱟᱨᱠᱤ᱾ ᱟᱫᱚ ᱚᱞᱚᱜ ᱯᱟᱲᱦᱟᱣᱟᱱ ᱜᱤᱫᱽᱨᱟᱹ ᱫᱚ ᱟᱫᱚ ᱟᱫᱚ ᱛᱤᱱᱟᱹᱜ ᱴᱟᱫᱚᱢ ᱵᱟᱲᱟᱭᱟ᱾ ᱡᱟᱦᱟᱸ ᱜᱮ ᱚᱲᱟᱜ ᱠᱷᱚᱱ ᱠᱚ ᱠᱷᱟᱴᱟᱣ ᱢᱮ ᱚᱱᱟ ᱠᱚ᱾
ᱚᱸ
ᱚᱞᱚᱜ ᱯᱟᱲᱦᱟᱜ ᱡᱟᱦᱟᱸᱜᱮ ᱚᱲᱟᱜ ᱦᱚᱲ ᱠᱚ ᱢᱟᱱᱮ ᱠᱟᱹᱴᱤᱡ ᱦᱮᱸ ᱞᱟᱹᱭ ᱵᱤᱱ᱾
ᱚᱱᱠᱟᱱᱟᱜ ᱞᱟᱹᱭ ᱡᱮ ᱱᱚᱝᱠᱟᱱᱟᱜ ᱫᱚᱦᱚᱭ ᱵᱤᱱ ᱡᱩᱫᱤ ᱟᱹᱞᱤᱧ ᱚᱱᱠᱟᱱᱟᱜ ᱛᱮᱞᱟᱞᱤᱧ ᱮᱢ ᱫᱟᱲᱮᱭᱟᱛᱟᱵᱤᱱ ᱠᱷᱟᱱ᱾
ᱟᱪᱪᱷᱟ ᱟᱪᱪᱷᱟ ᱚᱱ ᱟᱪᱪᱷᱟ ᱟᱪᱪᱷᱟ ᱚᱱᱠᱟᱱᱟᱜ ᱠᱩᱠᱞᱤ ᱛᱮᱱᱟᱜ ᱟᱨᱚ ᱪᱮᱫ ᱞᱤᱧ ᱠᱩᱞᱤ ᱵᱤᱱᱟ᱾ ᱟᱭᱢᱟ ᱟᱭᱢᱟ ᱚᱱᱠᱟᱱ ᱠᱟᱛᱷᱟ ᱠᱚᱫᱚ ᱦᱳᱭ ᱠᱟᱱ ᱜᱮᱭᱟ᱾ ᱟᱫᱚ ᱛᱟᱦᱚᱞᱮ ᱟᱹᱵᱤᱱ ᱵᱚᱞ ᱠᱚᱢᱟ ᱠᱷᱮᱞ ᱜᱮᱭᱟᱵᱤᱱ ᱥᱮ ᱵᱟᱝᱼᱟ ᱢᱟᱱᱮ ᱠᱩᱲᱤ ᱜᱤᱫᱽᱨᱟᱹ ᱦᱚᱸ ᱱᱮᱛᱟᱨ ᱫᱚ ᱵᱚᱞ ᱠᱚ ᱠᱷᱮᱞᱳᱰ ᱠᱟᱱᱟ ᱛᱚ᱾
ᱦᱮᱸ ᱵᱚᱞ ᱠᱚ ᱯᱷᱮᱞ ᱜᱮᱭᱟ ᱦᱮᱸ ᱟ. ᱞᱤᱧ ᱠᱷᱮᱞ ᱫᱚᱞᱤᱧ ᱠᱷᱮᱞ ᱵᱟᱲᱟ ᱟᱠᱟᱫ ᱜᱮᱭᱟ ᱞᱟᱦᱟ ᱛᱮᱛᱚ ᱦᱮᱛᱟᱨ ᱫᱚ‌ ᱟᱫᱚ ᱵᱟᱝᱞᱤᱧ ᱠᱷᱮᱞ ᱠᱟᱱᱟ᱾ ᱢᱤᱫ ᱡᱟᱭᱜᱟ ᱨᱮᱞᱤᱧ ᱵᱟᱡᱟᱣ ᱞᱮᱱᱟ ᱛᱚ ᱚᱱᱟ ᱠᱷᱟᱹᱛᱤᱨ ᱛᱮ ᱚᱱᱟ ᱯᱩᱨᱟᱹ ᱠᱷᱚᱱ ᱫᱚ ᱵᱟᱹᱜᱤ ᱠᱟᱜᱼᱟ ᱞᱤᱧ᱾
ᱮᱻ ᱟᱪᱪᱷᱟ ᱡᱟᱸᱜᱟ ᱪᱤᱠᱟᱹ ᱞᱮᱱ ᱛᱟᱵᱤᱱᱟ ᱯᱩᱨᱟᱹ ᱢᱟᱱᱮ ᱨᱟᱹᱯᱩᱫ ᱩᱛᱟᱹᱨ ᱞᱮᱱ ᱛᱟᱵᱤᱱᱟ ᱥᱮ
ᱨᱟ. ᱯᱩᱫ ᱩᱛᱟ. ᱨ ᱫᱚ ᱠᱟᱴᱟᱭ ᱠᱚ ᱢᱟᱱᱮ ᱟᱫᱚ ᱚᱱᱟ ᱢᱟ ᱯᱚᱨᱮᱜᱮ ᱢᱟᱱᱮ ᱵᱟᱵᱟᱭ ‌ᱞᱟ. ᱭ ᱠᱮᱫ ᱟ ᱠᱷᱮᱞ ᱫᱚ ᱟᱞᱚ ᱟᱛᱟᱢᱟ ᱫᱚ ᱚᱱᱟ ᱯᱚᱨᱮ ᱠᱷᱚᱱᱟᱜ ᱜᱮ ᱵᱚᱞ ᱠᱷᱮᱞ ᱫᱚ ᱟᱫᱚ ᱵᱟᱝᱼᱟ᱾
ᱟᱪᱪᱷᱟ ᱟᱪᱪᱷᱟ ᱟᱪᱪᱷᱟ ᱢᱟᱱᱮ ᱠᱷᱮᱞᱳᱰ ᱠᱚᱫᱚ ᱵᱤᱱ ᱵᱟᱲᱟᱭ ᱫᱚᱵᱤᱱ ᱵᱟᱲᱟᱭ ᱜᱮᱭᱟ ᱢᱟᱱᱮ ᱠᱟᱹᱴᱤᱡ ᱠᱟᱹᱴᱤᱡ ᱫᱚ᱾
ᱦᱮᱸ ᱦᱮᱸ ᱵᱟᱰᱟᱭ ᱜᱮᱭᱟᱞᱤᱧ
ᱮᱸ ᱡᱷᱚᱛᱚᱱᱟᱜ ᱜᱮᱵᱮᱱ ᱵᱟᱲᱟᱭᱟ ᱠᱚᱢ ᱠᱚᱢ ᱠᱚᱢ ᱫᱚ ᱟᱹᱰᱤ ᱱᱟᱯᱟᱭ᱾
ᱛᱟᱦᱚᱞᱮ ᱟᱹᱵᱤᱱ ᱡᱩᱫᱤ ᱚᱱᱠᱟᱱᱟᱜ ᱠᱩᱠᱞᱤ ᱛᱮᱱᱟᱜ ᱡᱩᱫᱤ ᱢᱮᱱᱟᱜ ᱛᱟᱹᱵᱤᱱ ᱠᱷᱟᱱ ᱟᱹᱵᱤᱱ ᱦᱚᱸᱵᱤᱱ ᱠᱩᱠᱞᱤ ᱫᱟᱲᱮᱭᱟᱞᱤᱧᱟ᱾ ᱟᱫᱚ ᱟᱹᱞᱤᱧ ᱫᱚ ᱮᱠᱷᱚᱱ ᱚᱱᱠᱟᱱ ᱠᱩᱠᱞᱤ ᱛᱮᱱᱟᱜ ᱫᱚ ᱵᱟᱝᱞᱤᱧ ᱧᱟᱢ ᱫᱟ᱾
ᱛᱟᱦᱚᱞᱮ ᱠᱩᱞᱤᱤᱭ ᱵᱮᱱᱟ ᱢᱟᱱᱮ ᱟᱵᱚ ᱥᱮᱫ ᱱᱚᱜ ᱚᱭ ᱥᱟᱠᱨᱟᱛ ᱛᱚᱝ ᱥᱟᱠᱨᱟᱛ ᱯᱚᱨᱚᱵᱽ ᱵᱚᱱ ᱢᱮᱛᱟᱜ ᱠᱟᱱᱟ ᱡᱟᱦᱟᱸ᱾ ᱦᱮᱸ ᱵᱟᱝ ᱟᱵᱚ ᱵᱚᱱ ᱛᱚ ᱟᱯᱮ ᱥᱮᱫ ᱫᱚ ᱢᱟᱱᱮ ᱢᱟᱱᱟ ᱜᱮᱭᱟ ᱠᱚ ᱥᱮ ᱵᱟᱝᱼᱟ᱾
ᱦᱮᱸ ᱥᱟᱠᱨᱟ ᱥᱟᱠ ᱦᱮᱸ ᱥᱟᱠᱨᱟᱛ ᱦᱳᱭᱳᱜ ᱜᱮᱭᱟ᱾ ᱟᱞᱮ ᱫᱚ ᱥᱟᱠᱨᱟᱛ ᱡᱚᱠᱷᱚᱱ ᱦᱩᱭᱩᱜ ᱜᱮᱭᱟ ᱟᱹᱰᱤ ᱢᱟᱱᱮ ᱨᱟᱹᱥᱠᱟᱹ ᱨᱮᱠᱚ ᱛᱟᱦᱮᱱ ᱜᱮᱭᱟ ᱡᱟᱦᱟᱸᱭ ᱮ ᱱᱤᱡᱮ ᱠᱷᱚᱱ ᱢᱟᱱᱮ᱾ ᱟᱨᱠᱤ ᱢᱟᱱᱮ ᱚᱱᱮ ᱡᱮᱠᱚ ᱩᱭᱦᱟᱹᱨ ᱠᱟᱜ ᱟ ᱡᱮ ᱥᱮᱛᱟᱜ ᱯᱟᱭᱟᱨ ᱨᱮ ᱛᱩᱯᱩ ᱠᱟᱛᱮᱫ ᱡᱮ ᱡᱟᱦᱟᱸ ᱯᱮᱱ ᱦᱚᱨᱚᱜ ᱦᱩᱭᱩᱜᱼᱟ ᱱᱟᱣᱟ ᱱᱟᱣᱟᱱᱟᱜ᱾ ᱚᱱᱟ ᱠᱚ ᱨᱟᱹᱥ ᱛᱟᱦᱮᱱᱟ ᱟᱨᱠᱤ᱾
ᱢᱟᱱᱮ ᱟᱯᱮ ᱫᱚ ᱥᱟᱠᱨᱟᱛ ᱨᱮᱫᱚ ᱡᱮᱞ ᱯᱤᱴᱷᱟᱹᱭ ᱜᱮᱭᱟᱯᱮ ᱥᱮᱯᱮ ᱥᱩᱱᱩᱢ ᱯᱤᱴᱷᱟᱹᱭ ᱜᱮᱭᱟ?
ᱵᱟᱝᱼᱟ ᱵᱟᱝᱼᱟ ᱟᱞᱮ ᱫᱚᱞᱮ ᱥᱩᱠᱨᱤ ᱡᱮᱞ ᱞᱮ ᱯᱤᱴᱷᱟᱹᱭ ᱜᱮᱭᱟ᱾ ᱡᱚᱢ ᱵᱟᱲᱟ ᱠᱟᱜ ᱜᱮᱭᱟᱵᱤᱱ ᱥᱮ ᱵᱟᱝ ᱥᱩᱠᱨᱤ ᱡᱮᱞ ᱯᱤᱴᱷᱟᱹ ᱫᱚ᱾
ᱠᱟᱜ ᱜᱮᱭᱟ ᱞᱤᱧ᱾
ᱠᱟᱨᱚᱱ ᱫᱚ ᱞᱟᱹᱭ ᱠᱚ ᱟᱸᱡᱚᱢ ᱠᱟᱜ ᱠᱚᱣᱟᱞᱤᱧ ᱡᱚᱛᱚᱴᱟ ᱠᱤ ᱡᱮ ᱟᱵᱚ ᱥᱟᱱᱛᱟᱲ ᱫᱚ᱾ ᱥᱩᱠᱨᱤ ᱡᱮᱞ ᱯᱤᱴᱷᱟ. ᱜᱮᱠᱚ ᱵᱚᱸᱜᱟ ᱵᱩᱨᱩᱭᱼᱟ ᱠᱚ᱾
ᱢᱟᱱᱮ ᱡᱚᱢ ᱠᱟᱛᱮᱫ ᱫᱚ ᱵᱟᱝᱵᱤᱱ ᱧᱮᱞ ᱠᱟᱫ
ᱦᱮᱸ ᱡᱚᱢ ᱠᱟᱜ ᱜᱮᱭᱟᱞᱤᱧ ᱪᱮᱫᱟᱜ ᱵᱟᱝ ᱾
ᱛᱟᱦᱚᱞᱮ ᱛᱟᱦᱚᱞᱮ ᱟᱹᱵᱤᱱ ᱥᱮᱫ ᱫᱚ ᱟᱫᱚ ᱪᱮᱫ ᱞᱮᱠᱟ ᱫᱚ ᱛᱟᱦᱚᱞᱮ ᱛᱟᱦᱚᱞᱮ ᱠᱚ ᱥᱟᱠᱨᱟᱛᱚᱜᱼᱟ?
ᱚᱱᱠᱟ ᱢᱟᱱᱮ ᱡᱚᱠᱷᱚᱱ ᱯᱩᱭᱞᱩ ᱫᱤᱱ ᱨᱮ ᱠᱚ ᱯᱩᱭᱞᱩ ᱫᱤᱱ ᱦᱤᱞᱚᱜ ᱫᱚ ᱟᱹᱭᱩᱵ ᱵᱮᱲᱟ ᱦᱟᱸᱜ ᱠᱷᱟᱱ ᱢᱟᱱᱮ ᱡᱟᱦᱟᱸ ᱛᱤᱱᱟᱹᱜ ᱜᱤᱫᱽᱨᱟᱹ ᱠᱚ ᱦᱟᱸᱜ ᱠᱟᱱ ᱛᱟᱞᱮ ᱥᱟᱠᱟᱢ ᱠᱚ ᱢᱟᱜ ᱠᱟᱜ ᱟᱠᱚ ᱚᱱᱟ ᱦᱟᱸᱜ ᱠᱷᱟᱱ ᱠᱩᱸᱵᱟᱹ ᱠᱚ ᱵᱮᱱᱟᱣᱟ ᱾ ᱟᱹᱰᱤ ᱢᱟᱨᱟᱝ ᱠᱩᱸᱵᱟᱹ ᱠᱚ ᱵᱮᱱᱟᱣᱟᱠᱚ ᱫᱤᱭᱮ ᱟᱨ ᱚᱱᱮ ᱟᱭᱳ ᱦᱚᱲ ᱠᱚᱫᱚ ᱦᱟᱸᱜ ᱠᱷᱟᱱ ᱯᱤᱴᱷᱟᱹᱭᱟᱠᱚ ᱩᱱ ᱦᱤᱞᱚᱜ ᱫᱚ ᱡᱤᱞ ᱯᱤᱴᱷᱟᱹᱭᱟ ᱠᱚ ᱟᱹᱭᱩᱵ ᱵᱮᱲᱟ ᱦᱟᱸᱜ ᱛᱟᱯᱚᱨᱮ ᱚᱱᱟ ᱟᱹᱭᱩᱵ ᱫᱚ ᱤᱱᱠᱟᱹ ᱠᱟ ᱛᱮᱜᱮ ᱯᱟᱨᱚᱢᱚᱜᱼᱟ ᱾ ᱛᱟᱨᱯᱚᱨᱮ ᱫᱚᱥᱟᱨ ᱦᱤᱞᱚᱜ ᱦᱟᱸᱜ ᱠᱷᱟᱱ ᱵᱷᱳᱨ ᱵᱷᱳᱨ ᱛᱮ ᱩᱝᱠᱩ ᱜᱤᱫᱽᱨᱟᱹ ᱠᱚ ᱵᱟᱵᱟ ᱦᱚᱲ ᱠᱚᱫᱚ ᱪᱟᱞᱟᱜ ᱟᱠᱚ ᱦᱟᱸᱜ ᱵᱷᱳᱨ ᱵᱷᱳᱨ ᱛᱮ ᱯᱤᱴᱷᱟᱹ ᱠᱚ ᱥᱮ ᱟᱠ ᱱᱟᱣᱟ ᱫᱚᱛᱚ ᱠᱚ ᱡᱟᱦᱟᱸ ᱠᱚ ᱠᱤᱨᱤᱧ ᱠᱟᱜ ᱫᱚ ᱚᱱᱟ ᱠᱚ ᱤᱫᱤ ᱠᱟᱛᱮ ᱦᱟᱸᱜ ᱠᱷᱟᱱ ᱜᱟᱰᱟ ᱜᱷᱟᱴ ᱠᱚ ᱪᱟᱞᱟᱜᱼᱟ ᱾
ᱚ ᱟᱹᱵᱤᱱ ᱪᱮᱜ ᱦᱟᱯᱮ ᱦᱟᱯᱮ ᱚᱱᱟ ᱛᱟᱞᱟᱨᱮ ᱟᱹᱞᱤᱧ ᱠᱟᱹᱴᱤᱜ ᱞᱤᱧ ᱠᱩᱠᱞᱤ ᱞᱮᱵᱮᱱ ᱜᱮ? ᱟᱹᱵᱤᱱ ᱫᱚ ᱛᱟᱢᱟᱱᱮ ᱢᱟᱱᱮ ᱡᱮᱫᱤᱱ ᱢᱟᱱᱮ ᱤᱭᱟᱹ ᱠᱟᱱᱟ ᱥᱟᱠᱨᱟᱛ ᱠᱟᱱᱟ ᱚᱱᱟ ᱞᱟᱦᱟ ᱫᱤᱱ ᱨᱮᱜᱮ ᱵᱤᱱ ᱯᱤᱴᱷᱟᱹᱭᱟᱵᱤᱱ ᱾
ᱦᱚᱸ ᱟᱞᱮ ᱥᱮᱱᱢᱟ ᱞᱟᱦᱟ ᱫᱤᱱ ᱦᱤᱞᱚᱜ ᱨᱮᱜᱮ ᱠᱚ ᱯᱤᱴᱷᱟᱹᱭᱟ ᱾ ᱢᱟᱱᱮ ᱧᱤᱫᱟᱹ ᱵᱮᱲᱟ ᱠᱚ ᱯᱤᱴᱷᱟᱹᱭᱟ ᱟᱨ ᱫᱚᱥᱟᱨ ᱦᱤᱞᱚᱜ ᱚᱱᱟ ᱠᱚ ᱟᱹᱜᱩᱭᱟᱠᱚ ᱾
ᱚ ᱟᱪᱪᱷᱟ ᱟᱹᱰᱤ ᱱᱟᱯᱟᱭ ᱾
ᱛᱟᱯᱚᱨᱮ ᱚᱱᱟ ᱦᱚᱸ ᱠᱚ ᱯᱤᱴᱷᱟᱹ ᱠᱚ ᱱᱟᱣᱟ ᱫᱚᱛᱚ ᱠᱚ ᱦᱟᱸᱜ ᱜᱟᱰᱟ ᱜᱷᱟᱴ ᱠᱚ ᱤᱫᱤᱭᱟ ᱾ ᱚᱸᱰᱮ ᱜᱮ ᱦᱟᱸᱜ ᱠᱚ ᱛᱩ ᱯᱩᱱ ᱛᱮᱠᱚ ᱟᱨ ᱚᱱᱟ ᱠᱩᱢᱵᱟᱹ ᱠᱚ ᱵᱷᱚᱨᱟᱜᱼᱟ ᱡᱟᱦᱟᱸ ᱞᱟᱦᱟ ᱫᱤᱱ ᱦᱤᱞᱚᱜ ᱠᱚ ᱵᱮᱱᱟᱣ ᱞᱮᱫᱟ ᱾ ᱚᱱᱟ ᱠᱚ ᱫᱷᱚᱨᱟ ᱛᱮ ᱡᱩᱨᱩᱜ ᱡᱩᱨᱩᱜ ᱛᱮ ᱟᱨ ᱨᱟᱹᱥᱠᱟᱹᱭᱟᱠᱚ ᱾ ᱟᱨ ᱩᱱ ᱛᱮᱜᱮ ᱥᱮᱛᱟᱜ ᱣᱟ ᱪᱷᱚᱸᱪ ᱵᱟᱲᱟ ᱠᱟᱛᱮ ᱢᱟᱱᱮ ᱚᱲᱟᱜ ᱨᱮᱱᱟᱜ ᱥᱟᱱᱟᱢᱟᱜ ᱠᱟᱹᱢᱤ ᱯᱩᱨᱟᱹᱣ ᱠᱟᱛᱮ ᱾ ᱟᱜᱠᱷᱟᱱ ᱟᱭᱳ ᱦᱳᱲ ᱠᱚ ᱦᱚᱸ ᱟᱫᱚ ᱛᱩᱯᱩᱩᱱ ᱠᱚ ᱪᱟᱞᱟᱜᱼᱟ ᱱᱟᱣᱟ ᱫᱚᱛᱚ ᱩᱱᱠᱩ ᱜᱮᱸᱫᱟᱜ ᱠᱚ ᱡᱟ ᱠᱚ ᱠᱤᱨᱤᱧ ᱠᱟᱜ ᱦᱚᱨᱚᱜ ᱠᱚ ᱱᱤᱭᱟᱹ ᱚᱱᱟ ᱠᱚᱨᱮ ᱜᱮ ᱯᱤᱴᱷᱟᱹ ᱠᱚ ᱟᱨ ᱥᱮ ᱠᱷᱟᱹᱡᱟᱹᱲᱤ ᱠᱚ ᱛᱟᱵᱮᱱ ᱠᱚᱠᱚ ᱡᱚᱢᱟᱠᱚ ᱛᱚ ᱾ ᱚᱱᱟ ᱠᱚ ᱡᱚᱢ ᱵᱟᱲᱟ ᱠᱟᱛᱮ ᱫᱤᱭᱮ ᱟᱫᱚ ᱡᱟᱦᱟᱸᱭ ᱚᱠᱚᱭ ᱚᱠᱟᱞᱮᱠᱟ ᱯᱤᱴᱷᱟᱹᱭᱟᱭ ᱥᱮ ᱫᱟᱠᱟ ᱩᱛᱩᱭ ᱤᱥᱤᱱᱟᱭ ᱦᱮ ᱵᱟᱝ ᱛᱚ ᱚᱱᱟ ᱛᱮᱜᱮ ᱛᱟᱨᱟᱥᱤᱧ ᱵᱮᱲᱟ ᱫᱚ ᱦᱟᱸᱜ ᱠᱷᱟᱱ ᱚᱸᱜ ᱚᱱᱟ ᱟᱹᱛᱩ ᱨᱮᱜᱮ ᱼᱼ ᱱᱟᱜ ᱵᱮᱡᱷᱟ ᱛᱩᱧ ᱦᱮᱯᱨᱟᱣ ᱠᱚ ᱫᱚᱦᱚ ᱠᱟᱜᱼᱟ ᱢᱟᱱᱮ ᱚᱱᱟ ᱫᱚ ᱯᱟᱹᱦᱤᱞ ᱱᱟᱯᱲᱟᱢ ᱠᱚ ᱠᱚ ᱫᱚᱦᱚ ᱟᱹᱜᱩ ᱠᱟᱜᱼᱟ ᱥᱮ ᱚᱱᱟ ᱫᱚ ᱚᱱᱟ ᱠᱷᱟᱹᱛᱤᱨ ᱛᱮ
ᱦᱮᱸ ᱾
ᱦᱚᱭ ᱦᱚᱭ ᱚᱝᱠᱟ ᱠᱟᱛᱮ ᱜᱮ ᱢᱟᱱᱟᱣ ᱜᱮᱭᱟ ᱠᱚ ᱾ ᱢᱟᱱᱮ ᱵᱷᱟᱹᱜᱤ ᱜᱮᱠᱚ ᱢᱟᱱᱟ ᱜᱮᱭᱟ ᱟᱞᱮ ᱱᱚᱛᱮ
ᱛᱟᱦᱚᱞᱮ ᱟᱹᱵᱤᱱ ᱥᱮᱜ ᱫᱚ ᱢᱟᱱᱮ ᱡᱮᱫᱤᱱ ᱢᱟᱱᱮ ᱥᱟᱠᱨᱟᱛ ᱥᱮᱫᱤᱱ ᱫᱚᱠᱚ ᱢᱟᱱᱮ ᱥᱮᱸᱫᱽᱨᱟ ᱠᱚᱠᱚ ᱪᱟᱞᱟᱜ ᱜᱮᱭᱟ ᱥᱮ ᱵᱟᱝᱼᱟ?
ᱚᱸ ᱥᱮᱸᱫᱽᱨᱟ ᱫᱚ ᱴᱷᱤᱠ ᱵᱟᱝ ᱞᱤᱧ ᱞᱟᱹᱭ ᱫᱟᱲᱮᱜ ᱠᱟᱱᱟ ᱠᱟᱨᱚᱱ ᱫᱚ ᱥᱮᱸᱫᱽᱨᱟ ᱪᱟᱞᱟᱣ ᱢᱟ ᱵᱟᱹᱞᱤᱧ ᱵᱩᱡᱷᱟᱹᱣ ᱫᱤᱥᱟᱹᱭᱮᱫᱟ ᱾
ᱟᱪᱪᱷᱟ ᱟᱹᱞᱤᱧ ᱥᱮᱫ ᱫᱚ ᱢᱟᱠᱚ ᱪᱟᱞᱟᱜ ᱜᱮᱭᱟ ᱢᱟᱱᱮ ᱡᱮᱫᱤᱱ ᱥᱟᱠᱨᱟᱛ ᱥᱮᱫᱤᱱ ᱥᱮᱛᱟᱜ ᱥᱮᱛᱟᱜ ᱛᱮ ᱵᱷᱳᱨ ᱵᱷᱳᱨ ᱛᱮᱠᱚ ᱪᱟᱞᱟᱜ ᱜᱮᱭᱟ ᱥᱮᱸᱫᱽᱨᱟ ᱾
ᱱᱚᱛᱮ ᱫᱚ ᱵᱟᱝ ᱜᱮ ᱱᱚᱛᱮ ᱫᱚ ᱵᱟᱝᱜᱮ ᱟᱞᱮ ᱥᱮᱱ
ᱟᱪᱪᱷᱟᱻ ᱛᱟᱯᱚᱨᱚ ᱟᱨ ᱟᱢ ᱢᱟᱱᱮ ᱥᱟᱠᱨᱟᱛ ᱵᱟᱨᱮᱛᱮ ᱞᱮᱭ ᱞᱮᱠᱷᱟᱱ ᱟᱹᱰᱤ ᱢᱟᱨᱟᱝ ᱠᱟᱛᱷᱟ ᱠᱟᱱᱟ, ᱢᱟᱱᱮ ᱞᱮ ᱛᱮᱦᱚᱸ ᱵᱟᱝ ᱪᱟᱵᱟᱜ ᱟᱱᱟ᱾ ᱟᱫᱚ ᱟᱨ ᱟᱞᱟᱝᱟᱜ ᱢᱟᱛᱚ ᱚᱠᱛᱚ ᱚᱠᱛᱚ ᱠᱚᱦᱚᱸ ᱢᱟ ᱪᱟᱵᱟ ᱦᱮᱡ ᱮᱱᱟ, ᱟᱨᱚ ᱱᱚᱝᱠᱟ ᱜᱮ ᱡᱩᱫᱤ ᱴᱟᱹᱭᱢᱤᱝ ᱴᱟᱭᱤᱢ ᱧᱟᱢᱚᱜ ᱠᱷᱟᱱ ᱫᱚ ᱜᱚᱞ ᱯᱚ ᱞᱟᱹᱜᱤᱫ ᱢᱚᱱᱮ ᱡᱤᱣᱤ ᱦᱩᱸ ᱠᱟᱛᱷᱟ ᱦᱳᱭᱳᱜ ᱜᱮᱭᱟ ᱾
ᱦᱩᱸ,
ᱟᱫᱚ ᱥᱟᱠᱨᱟᱛ ᱛᱮᱢᱟ ᱞᱮᱭ ᱞᱮᱠᱷᱟᱱ ᱟᱹᱰᱤ ᱢᱟᱨᱟᱝ ᱠᱟᱛᱷᱟ ᱠᱟᱱᱟ, ᱢᱟᱱᱮ ᱞᱮᱭ ᱛᱮᱦᱚᱸ ᱵᱟᱝ ᱪᱟᱵᱟᱜᱼᱟ ᱱᱟᱜ ᱾ ᱟᱫᱚ ᱡᱟᱦᱟᱸ ᱛᱤᱱ ᱴᱩᱠᱩᱱ ᱜᱮᱞᱟᱝ ᱞᱮᱭ ᱫᱟᱲᱮ ᱠᱟᱣᱫᱟ ᱞᱮᱭ ᱠᱟᱫᱟᱞᱟᱝ ᱾ ᱟᱹᱵᱤᱱ ᱦᱚᱸᱵᱤᱱ ᱦᱮᱸ ᱟᱹᱵᱤᱱ ᱦᱚᱸᱵᱤᱱ ᱞᱮᱭ ᱠᱟᱫᱟ, ᱟᱹᱞᱤᱧ ᱦᱚᱞᱤᱧ ᱞᱮᱭ ᱠᱮᱫᱟ, ᱡᱟᱦᱟ ᱜᱮ ᱾
ᱦᱩᱸ,
ᱛᱟᱦᱚᱞᱮ ᱡᱚᱢ ᱵᱟᱲᱟ ᱠᱚ ᱫᱚ ᱵᱤᱱ ᱡᱚᱢ ᱟᱠᱟᱜ ᱜᱮᱭᱟ?
ᱦᱮᱸ ᱡᱚᱢ ᱵᱟᱲᱟ ᱠᱚᱫᱚ ᱦᱩᱭ ᱠᱟᱱᱟ᱾ ᱡᱚᱢ ᱵᱟᱲᱟ ᱠᱟᱛᱮᱜ ᱜᱮ ᱦᱚᱜᱼᱚᱭ ᱞᱤᱧ ᱜᱤᱛᱤᱡ ᱵᱟᱲᱟ ᱠᱟᱹᱴᱤᱡ ᱡᱤᱨᱟᱹᱜ ᱦᱳᱭᱳᱜ ᱠᱟᱱᱟ ᱾
ᱟᱪᱪᱷᱟ ᱾ ᱢᱟᱱᱮ ᱚᱲᱟᱜ ᱨᱮᱜᱮ ᱢᱮᱱᱟᱜ ᱟᱠᱟᱜ ᱵᱤᱱᱟ ᱥᱮ ᱱᱚᱝᱠᱟ ᱵᱟᱡᱟᱨ ᱠᱚᱨᱮ ᱵᱮᱱ ᱛᱟᱦᱮᱱ ᱜᱮᱭᱟ ᱛᱟᱦᱤᱡ? ᱟᱫᱚ ᱚᱞᱚᱜ ᱯᱟᱲᱦᱟᱣ ᱜᱤᱫᱽᱨᱟᱹ ᱛᱚ, ᱟᱪᱪᱷᱟ ᱾
ᱟᱹᱰᱤ ᱱᱟᱯᱟᱭ ᱾
ᱛᱟᱞᱦᱮ ᱟᱹᱵᱤᱱ ᱫᱚ ᱪᱮᱫ ᱵᱤᱱ ᱪᱤᱠᱟᱹᱭ ᱜᱮᱭᱟ ᱯᱟᱲᱦᱟᱜ ᱜᱮᱭᱟᱵᱤᱱ ᱥᱮ ᱵᱟᱝᱼᱟ?
ᱦᱮᱸ ᱟᱹᱞᱤᱧ ᱫᱚ ᱟᱹᱞᱤᱧ